ᱦᱮᱞᱳ ᱡᱚᱦᱟᱨ ᱜᱮ
ᱦᱳᱭ
ᱟᱫᱚ ᱡᱟᱹᱯᱩᱫ ᱞᱮᱫ ᱥᱮ ᱵᱟᱝ ᱟᱯᱮ ᱥᱮᱫ ᱫᱚ
ᱦᱳᱭ ᱟᱞᱮ ᱥᱮᱱ ᱢᱮᱱ ᱞᱮᱠᱷᱟ ᱫᱚ ᱡᱟᱹᱯᱩᱫ ᱫᱚ ᱡᱟᱹᱯᱩᱫ ᱟᱞᱮ ᱠᱟᱱ ᱜᱮ ᱟᱹᱰᱤ ᱡᱟᱹᱥᱛᱤ ᱧᱚᱜ ᱜᱮ
ᱦᱚᱭᱛᱚ ᱱᱚᱛᱮ ᱦᱚᱸᱛᱚ ᱟᱨ ᱥᱟᱰᱮ ᱟᱭᱼᱱᱚᱛᱮ
ᱦᱮᱸ
ᱢᱮᱱ ᱫᱟᱞᱤᱧ ᱡᱮ ᱟᱱᱟ ᱟᱥᱟᱲ ᱵᱚᱸᱜᱟ ᱨᱮᱱᱟᱜ ᱡᱟᱹᱯᱩᱫ ᱫᱚ ᱮᱢᱟᱵᱤᱱ ᱠᱟᱱᱟ ᱵᱮᱱ ᱫᱚ
ᱦᱳᱭ ᱵᱟᱠᱷᱟᱡ ᱫᱚ ᱱᱤᱛᱳᱜ ᱫᱚ ᱪᱮᱫ ᱵᱚᱸᱜᱟ ᱪᱟᱞᱟᱜ ᱠᱟᱱ ᱜᱮ ᱟᱥᱟᱲ ᱵᱚᱸᱜᱟ ᱢᱟ ᱯᱟᱨᱚᱢᱮᱱᱟ ᱥᱮ
ᱦᱮ ᱚᱱᱠᱟᱜᱮ ᱟᱥᱟᱲ ᱵᱚᱸᱜᱟ ᱱᱚᱣᱟ ᱫᱚ
ᱦᱮᱸ ᱦᱚᱞᱟ ᱢᱟᱫᱷᱮᱨ ᱫᱚ ᱵᱟᱝ ᱦᱚᱞᱟ ᱜᱮ ᱱᱟᱣᱟ ᱡᱟᱫᱟ ᱞᱮᱧ ᱧᱮᱞ ᱟᱫᱮᱭᱟ ᱠᱚᱞᱮ ᱫᱚ ᱛᱚ ᱪᱤᱞᱮ ᱵᱚᱸᱜᱟ ᱠᱟᱱ ᱩᱱᱤ ᱫᱚ? ᱠᱷᱤᱱᱟᱹᱭ ᱜᱮ ᱥᱟ ᱵᱚᱸᱜᱟ
ᱦᱮᱸ
ᱦᱳᱭ ᱠᱚᱜ ᱜᱮᱪᱚᱝ ᱯᱟᱞᱮᱜ ᱜᱮ
ᱦᱚᱭ ᱟᱫᱚ ᱱᱚᱣᱟ ᱟᱥᱟᱲ ᱵᱚᱸᱜᱟ ᱨᱮ ᱫᱤᱱ ᱨᱮᱜᱮᱛᱚ ᱟᱵᱚ ᱫᱚ ᱪᱟᱥ ᱠᱟᱹᱢᱤ ᱠᱚᱫᱚ ᱵᱚᱱ ᱨᱚᱦᱚᱭ ᱜᱮᱫᱚ
ᱦᱳᱭ ᱟᱫᱚ ᱟᱞᱮ ᱢᱟ ᱟᱣᱨᱤ ᱞᱮ ᱨᱚᱦᱚᱭ ᱜᱮᱭᱟ
ᱚ ᱟᱯᱮ ᱫᱚ ᱡᱟᱹᱱᱤᱡ ᱚᱱᱠᱟ ᱵᱟᱭ ᱫᱟᱜ ᱵᱟᱲᱟ ᱟᱯᱮ ᱠᱟᱱᱟᱭ
ᱵᱟᱝᱜᱮ ᱦᱳᱭ ᱵᱟᱭ ᱫᱟᱜ ᱠᱟᱜ ᱜᱮᱭᱟ
ᱟᱯᱮ ᱦᱚᱸ ᱚᱱᱠᱟ ᱥᱮ ᱱᱚᱜᱼᱚᱭ ᱤᱭᱟᱹ ᱪᱟᱸᱫᱚ ᱴᱷᱮᱡ ᱱᱮᱦᱚᱨᱚᱜ ᱯᱮ ᱥᱮᱨᱢᱟ ᱨᱮ ᱡᱮ ᱡᱟᱹᱲᱤ ᱭᱟᱞᱮ ᱡᱟᱹᱲᱤ ᱭᱟᱞᱮ ᱢᱟᱭ
ᱦᱮᱸᱛᱚ ᱚᱱᱟ ᱢᱟᱞᱮ ᱱᱮᱦᱚᱨᱚᱜ ᱠᱟᱱ ᱜᱮ ᱚᱱᱟ ᱞᱟᱹᱜᱤᱫ ᱜᱮᱛᱚ ᱠᱚ ᱞᱟᱹᱭ ᱩᱸᱜ ᱵᱩᱨᱩ ᱵᱚᱸᱜᱟ ᱦᱩᱭᱩᱜ ᱜᱮ
ᱡᱟᱹᱱᱤᱡ ᱟᱱᱟᱜ ᱵᱩᱨᱩ ᱵᱚᱸᱜᱟ ᱠᱚ ᱡᱟᱹᱱᱤᱡ ᱵᱟᱵᱤᱱ ᱪᱟᱞᱟᱣ ᱵᱟᱲᱟ ᱟᱠᱟᱱᱟ ᱵᱟᱵᱤᱱ ᱯᱩᱡᱟᱹ ᱵᱟᱲᱟ ᱟᱠᱟᱜ ᱚᱱᱟ ᱠᱷᱟᱹᱛᱤᱨ ᱛᱮ ᱵᱟᱥᱮᱡ ᱵᱟᱭ ᱫᱟᱜ ᱟᱯᱮ ᱦᱮᱸ
ᱵᱟᱹᱞᱤᱧ ᱪᱟᱞᱟᱣ ᱟᱠᱟᱱ ᱜᱮ ᱟᱫᱚ ᱦᱚᱲ ᱠᱚ ᱢᱟᱠᱚ ᱪᱟᱞᱟᱣ ᱟᱠᱟᱱ ᱜᱮ ᱛᱚ ᱦᱚᱲ ᱠᱚ ᱢᱟᱠᱚ ᱯᱩᱡᱟᱹᱭ ᱮᱫ ᱜᱮᱫᱚ ᱠᱚ ᱵᱚᱸᱜᱟᱭ ᱮᱫ ᱜᱮᱫᱚ ᱠᱚ
ᱟᱠᱩ ᱥᱮ ᱫᱚ ᱦᱟᱸᱜ ᱢᱮᱱ ᱞᱮᱠᱟᱱᱡ ᱫᱚ ᱦᱟᱸᱜ ᱪᱟᱜ ᱫᱚᱭ ᱡᱟᱹᱯᱩᱫ ᱡᱟᱹᱯᱩᱫ ᱟᱠᱚ ᱠᱟᱱᱟᱭ ᱡᱟᱹᱱᱤᱡ ᱠᱤ
ᱟᱪᱷᱟ ᱮᱱᱠᱷᱟᱱ ᱫᱚ ᱟᱞᱮᱭᱟᱜ ᱨᱮᱜᱮ ᱵᱟᱝ ᱟ ᱵᱟᱝ
ᱦᱳᱭ ᱦᱳᱭ
ᱟᱞᱮᱭᱟᱜ ᱨᱟᱪᱟᱨᱮ ᱟᱞᱮᱭᱟᱜ ᱚᱲᱟᱜ ᱨᱮ ᱟᱨ ᱟᱞᱮᱭᱟᱜ ᱵᱟᱹᱫᱽ ᱠᱷᱮᱛ ᱠᱚᱨᱮ ᱜᱮ ᱵᱟᱝ ᱟ ᱵᱟᱝ
ᱦᱳᱭ ᱦᱳᱭ ᱟᱫᱚ ᱦᱟᱸᱜ ᱡᱟᱦᱟᱸ ᱠᱚᱠᱚ ᱪᱟᱞᱟᱣ ᱵᱟᱲᱟ ᱟᱠᱟᱱᱟ ᱩᱱᱠᱩ ᱫᱚ ᱦᱟᱸᱜ ᱦᱳᱭᱛᱚ ᱡᱟᱹᱯᱩᱫ ᱟᱠᱚ ᱠᱟᱱᱟᱭ ᱩᱱᱠᱩ ᱫᱚ ᱦᱟᱸᱜ ᱨᱚᱦᱚᱭ ᱠᱚ ᱨᱮ ᱦᱚᱸ ᱚᱱᱠᱟ ᱟᱱᱟᱴ ᱠᱚᱫᱚ ᱵᱟᱹᱱᱩᱜ ᱟᱠᱟᱫ ᱛᱟᱠᱚᱣᱟ᱾ ᱫᱟᱜ ᱠᱚ ᱛᱤᱸᱜᱩ ᱵᱟᱲᱟ ᱟᱠᱟᱱ ᱛᱟᱠᱚᱣᱟ᱾
ᱟᱵᱤᱱ ᱥᱮᱫ ᱜᱤ ᱦᱮᱸ
ᱟᱞᱮ ᱟᱛᱳ ᱨᱮ ᱦᱚᱲ
ᱦᱳᱭ ᱦᱳᱭ ᱟᱯᱮ ᱥᱮᱱ ᱫᱚ ᱚᱱᱠᱟ ᱨᱚᱦᱚᱲ ᱜᱮ ᱦᱮᱸ
ᱟᱫᱚ ᱞᱮ ᱪᱤᱠᱟᱭᱟ ᱛᱚᱵᱮ ᱟᱞᱮ ᱫᱚ ᱨᱚᱦᱚᱲ ᱨᱮᱜᱮ ᱞᱮ ᱪᱟᱥ
ᱚᱸᱦ ᱚ ᱨᱚᱦᱚᱲ ᱨᱮᱫᱚ ᱟᱫᱚ ᱪᱮᱫ ᱞᱮ ᱞᱮᱠᱟ ᱠᱟᱛᱮ ᱯᱮ ᱪᱟᱥᱟ? ᱵᱟᱝ ᱞᱚᱥᱚᱫ ᱞᱮᱠᱷᱟᱡ ᱛᱚ ᱨᱚᱦᱚᱭ ᱦᱚᱸᱛᱚ ᱵᱟᱝ ᱡᱩᱛᱩᱜᱼᱟ
ᱟᱫᱚ ᱞᱮ ᱮᱨ ᱠᱟᱜ ᱜᱮ ᱦᱩᱲᱩ ᱜᱮ
ᱦᱚᱭ ᱛᱚ ᱟᱫᱚ ᱮᱨ ᱫᱚᱦᱚ ᱞᱮᱠᱷᱟᱡ ᱦᱮᱸ ᱛᱚ ᱟᱫᱚ ᱫᱟᱜ ᱵᱟᱵᱤᱱ ᱮᱢ ᱞᱮᱠᱷᱟᱡ ᱫᱚ ᱦᱟᱸᱜ ᱵᱟᱧᱪᱟᱜᱼᱟ ᱪᱤᱠᱟᱹ ᱞᱮᱠᱟ ᱛᱮ ᱛᱟᱦᱚᱞᱮ ᱚᱱᱟ ᱦᱩᱲᱩ ᱫᱚ?
ᱟᱫᱚ ᱡᱟᱵᱛᱟᱠ ᱵᱟᱞᱤᱧ ᱵᱚᱸᱜᱟ ᱟᱠᱟᱫ ᱜᱮᱭᱟ ᱵᱩᱨᱩ ᱵᱚᱸᱜᱟ ᱚᱱᱛᱮ ᱫᱚ ᱩᱱᱟᱹᱜ ᱫᱷᱟᱹᱵᱤᱡ ᱫᱚ ᱵᱟᱝ ᱦᱤᱡᱩᱜ ᱜᱮᱭᱟ ᱫᱟᱜ ᱟᱹᱞᱤᱧᱟᱜ ᱵᱟᱹᱫᱽ ᱨᱮ
ᱟᱫᱚ ᱪᱟᱞᱟᱜᱣ ᱫᱚ ᱪᱟᱞᱟᱜᱼᱟ ᱚᱱᱟ ᱞᱮᱠᱟ ᱛᱮᱫᱚ ᱵᱟᱝ ᱪᱟᱞᱟᱜᱼᱟ ᱟᱪᱷᱟ ᱟᱫᱚ ᱵᱤᱱ ᱡᱩᱫᱤ ᱵᱤᱱ ᱤᱡᱟᱹ ᱠᱟᱜ ᱠᱮᱭᱟ ᱛᱟᱦᱚᱞᱮ ᱚᱱᱟ ᱠᱷᱟᱱ ᱫᱚ ᱱᱟᱯᱟᱭ ᱠᱚᱜᱼᱟ ᱚᱱᱟ ᱠᱷᱟᱱ ᱫᱚ ᱪᱟᱜ ᱧᱚᱜ ᱪᱟᱲ ᱜᱮ ᱫᱟᱜ ᱟᱯᱮ ᱠᱮᱭᱟᱭ
ᱦᱮᱸ ᱛᱚ
ᱦᱩᱸ ᱾
ᱦᱳᱭ ᱚᱱᱟ ᱫᱚ ᱥᱟᱹᱨᱤ ᱠᱟᱛᱷᱟ ᱠᱟᱱ ᱜᱮᱭᱟ ᱟᱫᱚ ᱢᱤᱫ ᱫᱷᱟᱣ ᱜᱟᱱ ᱦᱟᱸᱜ ᱵᱟᱹᱧ ᱪᱟᱞᱟᱣ ᱟᱠᱟᱱ ᱜᱮᱭᱟ ᱵᱩᱨᱩ ᱾ ᱚᱝᱠᱟ ᱫᱚ ᱪᱮᱜ ᱞᱮᱠᱟ ᱠᱚ ᱵᱩᱨᱩ ᱵᱚᱸᱜᱟᱭ ᱜᱮᱭᱟ ᱾
ᱟᱫᱚ ᱦᱤᱡᱩᱜ ᱵᱮᱱ ᱦᱟᱸᱜ ᱠᱟᱞᱚᱢ ᱾ ᱦᱳᱭ ᱥᱮ ᱱᱮᱥ ᱜᱮᱛᱚ ᱵᱟᱵᱤᱱ ᱦᱮᱡ ᱫᱟᱲᱮᱭᱟᱫᱟ ᱠᱟᱞᱚᱢ ᱦᱟᱸᱜ ᱦᱤᱡᱩᱜ ᱵᱤᱱ ᱾
ᱦᱩᱸ ᱫᱤᱱ ᱠᱟᱞᱚᱢ ᱞᱤᱧ ᱪᱟᱞᱟᱣ ᱞᱮᱱᱟ ᱚᱱᱮ ᱠᱟᱹᱞᱤᱧ ᱥᱮᱴᱮᱨ ᱫᱟᱲᱮᱭᱟᱜᱼᱟ ᱾
ᱚᱸᱦᱚᱸ ᱟᱫᱚ ᱚᱱᱟ ᱫᱚ ᱟᱫᱚ ᱦᱟᱸᱜᱼᱟ ᱵᱟᱹᱵᱤᱱ ᱡᱩᱞᱫᱤ ᱥᱟᱺᱦᱤᱡ ᱵᱟᱹᱵᱤᱱ ᱛᱟᱲᱟᱢ ᱫᱟᱲᱮ ᱠᱟᱜ ᱠᱷᱟᱹᱛᱤᱨ ᱜᱮᱛᱚ ᱵᱟᱹᱵᱤᱱ ᱥᱮᱴᱮᱨ ᱫᱟᱲᱮ ᱠᱟᱫᱟ
ᱦᱳᱭ ᱛᱟᱞᱮ ᱟᱫᱚ ᱵᱟᱝ ᱟᱞᱮ ᱥᱮᱫ ᱦᱚᱸ ᱟᱞᱮ ᱥᱮᱫ ᱨᱮᱦᱚᱸ ᱦᱩᱭᱩᱜ ᱜᱮᱭᱟ ᱵᱩᱨᱩ ᱵᱚᱸᱜᱟ ᱚᱸᱰᱮ ᱥᱩᱨ ᱥᱩᱨ ᱠᱚᱨᱮ ᱦᱚᱸ ᱦᱩᱭᱩᱜ ᱜᱮᱭᱟ ᱵᱟᱠᱷᱟᱱ ᱚᱱᱟ ᱠᱚᱨᱮ ᱪᱟᱞᱟᱣ ᱯᱟᱲᱦᱟᱜ ᱜᱮᱭᱟ ᱠᱚ ᱟᱞᱮ ᱚᱱᱟ ᱠᱚᱨᱮᱱ ᱦᱚᱸᱠᱚ ᱪᱟᱞᱟᱜ ᱜᱮᱭᱟ ᱠᱚ ᱵᱚᱸᱜᱟᱭ ᱜᱮᱭᱟ ᱠᱚ
ᱳ ᱦᱳᱭ
ᱦᱮᱸᱜ ᱮ ᱟᱫᱚ ᱟᱹᱞᱤᱧ ᱛᱮᱜ ᱱᱟᱦᱟᱜ ᱵᱟᱹᱠᱤ ᱫᱚ ᱢᱮᱱᱟᱜ ᱞᱤᱧ ᱜᱮᱭᱟ ᱟᱹᱣᱨᱤ ᱞᱤᱧ ᱪᱟᱞᱟᱜ ᱜᱮᱭᱟ ᱱᱤᱛᱚᱜ ᱫᱷᱟᱹᱵᱤᱡ ᱦᱚᱸ ᱾
ᱚᱸ ᱟᱹᱵᱤᱱ ᱦᱟᱸᱜ ᱮ ᱚᱱᱠᱟ ᱧᱮᱞ ᱟᱹᱜᱩᱭ ᱵᱤᱱ ᱵᱟᱵᱤᱱ ᱧᱮᱞ ᱵᱤᱡᱟᱹᱣ ᱞᱮᱠᱷᱟᱡ ᱦᱟᱜ ᱯᱚᱨᱮ ᱛᱮ ᱦᱟᱜ ᱡᱚᱫᱤ ᱟᱵᱤᱱ ᱨᱮᱱ ᱡᱟᱦᱟᱸᱭ ᱟᱹᱵᱤᱱ ᱡᱩᱫᱤ ᱠᱚ ᱜᱚᱝ ᱵᱤᱱᱟ ᱛᱟᱨᱯᱚᱨ ᱡᱩᱫᱤ ᱟᱹᱵᱤᱱ ᱨᱤᱱ ᱜᱤᱫᱽᱨᱟᱹ ᱯᱤᱫ ᱠᱚ ᱦᱩᱭᱩᱜᱼᱟ ᱛᱟᱦᱚᱞᱮ ᱟᱵᱤᱱ ᱫᱚ ᱪᱮᱫ ᱵᱤᱱ ᱦᱟᱛᱟᱣ ᱪᱟᱞᱟᱜ ᱟᱹᱵᱤᱱ ᱪᱤᱠᱟᱹ ᱞᱮᱠᱟ ᱛᱮ ᱡᱩᱫᱤ ᱵᱟᱵᱤᱱ ᱧᱮᱞ ᱠᱟᱜ ᱠᱷᱟᱱ ᱾
ᱦᱮᱸ ᱟᱫᱚ ᱱᱟᱸᱜ ᱡᱟᱦᱟᱸ ᱨᱮᱱᱟᱜ ᱠᱚ ᱜᱳᱝ ᱠᱟᱞᱤᱧᱟ ᱱᱟᱜ ᱠᱚ ᱟᱫᱚ ᱩᱱᱠᱩ ᱜᱮ ᱱᱦᱟᱜ ᱠᱩ ᱠᱤᱨᱤᱧᱟ ᱾
ᱚᱸᱦ-ᱦᱚᱸ ᱟᱪᱪᱷᱟ, ᱟᱫᱚ ᱦᱟᱸᱜ ᱩᱱᱠᱩ ᱦᱚᱸ ᱯᱟᱪᱮᱜ ᱵᱟᱠᱚ ᱧᱮ ᱩᱱᱠᱩ ᱵᱟᱪᱮᱫ ᱵᱟᱠᱚ ᱧᱮᱞ ᱟᱠᱟᱜᱼᱟ ᱛᱚᱠᱷᱚᱱ ᱫᱚ?
ᱟᱫᱚ ᱛᱚᱠᱷᱚᱱ ᱫᱚ ᱵᱟᱝ ᱪᱟᱞᱟᱜ ᱦᱩᱭᱩᱜ ᱜᱮᱭᱟ ᱯᱟᱞᱮᱱ ᱾ ᱟᱫᱚ ᱦᱚᱲ ᱠᱚᱢᱟ ᱠᱚ ᱪᱟᱞᱟᱜ ᱜᱚ ᱫᱚ ᱠᱚᱦᱟᱸᱜ ᱟᱫᱚ ᱩᱱᱠᱩᱣᱟᱜ ᱛᱟᱭᱚᱢ ᱛᱟᱭᱚᱢ ᱛᱮᱜᱮ ᱪᱟᱞᱟᱣ ᱦᱩᱭᱩᱜ ᱜᱮᱭᱟ
ᱦᱮᱸᱛᱚ ᱚᱱᱟ ᱦᱚᱸ ᱵᱟᱝ ᱧᱮᱞ ᱞᱮᱠᱷᱟᱡ ᱫᱚ ᱚᱱᱟ ᱯᱟᱸᱡᱟ ᱫᱚ ᱞᱟᱜᱟᱜ ᱜᱮᱭᱟ ᱥᱮ
ᱦᱳᱭ ᱵᱟᱠᱷᱟᱡ ᱫᱚ
ᱛᱟᱦᱞᱮ ᱚᱱᱟ ᱡᱟᱦᱟᱸ ᱟᱨᱚ ᱵᱚᱸᱜᱟ ᱟᱨᱚ ᱵᱩᱨᱩ ᱵᱚᱸᱜᱟ ᱵᱟᱫ ᱠᱟᱛᱮ ᱟᱨᱚ ᱚᱱᱟ ᱡᱟᱦᱟᱸ ᱤᱭᱟᱹ ᱥᱮ ᱜᱷᱟᱴᱥᱤᱞᱟᱹ ᱚᱱᱛᱮ ᱦᱩᱭᱩᱜ ᱚᱱᱟ ᱯᱟᱛᱟ ᱠᱚ ᱚᱱᱛᱮ ᱨᱮᱦᱚᱸᱛᱚ ᱵᱚᱸᱜᱟ ᱵᱩᱨᱩ ᱠᱚᱨᱮᱱᱟᱜ ᱯᱟᱛᱟ ᱠᱚ
ᱛᱚ ᱚᱱᱛᱮ ᱫᱟᱵᱮᱱ ᱪᱟᱞᱟ ᱵᱟᱲᱟ ᱢᱟᱥ ᱵᱟᱝ ᱵᱟᱠᱷᱟᱡ ᱪᱟᱠᱩᱞᱤᱭᱟ, ᱠᱚᱨᱮ ᱚᱱᱟ ᱪᱟᱠᱩᱞᱳᱭᱟᱹ ᱠᱚᱨᱮ ᱚᱱᱟᱠᱚᱨᱮ
ᱵᱟᱝ ᱵᱟᱝ ᱟᱞᱮ ᱳᱰᱤᱥᱥᱟ ᱨᱮᱱᱟᱜ ᱵᱟᱹᱞᱤᱧ ᱪᱟᱞᱟᱣ ᱟᱠᱟᱱ ᱜᱮᱭᱟ ᱟᱞᱮ ᱠᱷᱚᱱᱟᱜ ᱠᱷᱟᱹᱞᱤ ᱱᱚᱣᱟ ᱛᱤᱨᱤᱥ ᱪᱟᱞᱤᱥ ᱠᱤᱞᱳᱢᱤᱴᱟᱨ ᱨᱮ ᱦᱩᱭᱩᱜ ᱜᱮᱭᱟ
ᱚ ᱟᱫᱚ ᱚᱱᱟ ᱫᱚ ᱡᱩᱫᱤ ᱵᱟᱵᱤᱱ ᱪᱟᱞᱟᱜᱼᱟ ᱛᱟᱦᱚᱞᱮ ᱥᱮᱨᱣᱟ ᱨᱮᱱᱟᱜ ᱠᱟᱹᱢᱤ ᱠᱚᱫᱚ ᱠᱟᱹᱢᱤ ᱦᱚᱨᱟ ᱠᱚ ᱪᱤᱠᱤ ᱛᱮᱵᱤᱱ ᱪᱮᱫ ᱫᱟᱲᱮᱭᱟᱜ-ᱟ
ᱦᱮᱸ ᱚᱱᱟ ᱛᱚᱵᱮᱱ ᱞᱟᱹᱭ ᱫᱟᱲᱮᱭᱟᱜ ᱜᱮᱭᱟ ᱟᱫᱚ
ᱦᱮᱸ
ᱵᱟᱹᱞᱤᱧ ᱪᱟᱞᱟᱣ ᱩᱛᱟᱹᱨ ᱟᱠᱟᱱ ᱜᱮ ᱠᱷᱟᱡ ᱫᱚ ᱪᱮᱠᱟᱛᱮᱞᱤᱧ ᱞᱟᱹᱭ ᱟ ᱪᱟᱞᱟᱜ ᱧᱮᱞ ᱟᱹᱞᱤᱧ ᱦᱟᱜ ᱠᱟᱞᱚᱢ ᱥᱟᱛᱚᱢ
ᱦᱳᱭ ᱛᱚ ᱟᱫᱚ ᱱᱤᱛᱚᱜ ᱜᱮ ᱧᱮᱞ ᱨᱮᱱᱟᱜ ᱚᱠᱛᱚ ᱫᱚ ᱢᱮᱱᱟᱜ ᱠᱟᱫ ᱛᱟᱢᱮᱱᱟᱜᱼᱟ ᱟᱫᱚ ᱦᱟᱸᱜ ᱟᱵᱮᱱ ᱨᱮᱵᱮᱱ ᱥᱩᱫᱩ ᱥᱚᱢᱚᱭ ᱠᱚᱜ ᱵᱤᱱ ᱥᱮ ᱵᱟᱝ ᱥᱚᱢᱚᱭ ᱠᱚᱵᱤᱱ ᱧᱟᱢᱟ ᱥᱮ ᱵᱟᱝᱟ ᱚᱱᱟ ᱨᱮᱦᱚᱸ ᱪᱤᱠᱟᱹ ᱞᱮᱠᱟ ᱛᱮᱵᱤᱱ ᱞᱟᱹᱭ ᱫᱟᱲᱮᱭᱟᱜᱼᱟ ᱟᱪᱪᱷᱟ
ᱚᱱᱮ ᱚᱱᱟ ᱜᱮᱛᱚ ᱦᱮᱸ ᱛᱚ ᱚᱱᱟ ᱡᱟᱦᱟᱸ ᱛᱤᱥ ᱨᱮᱱᱟᱜ ᱵᱩᱨᱩ ᱵᱚᱸᱜᱟ ᱡᱚᱠᱷᱚᱱᱟᱜ ᱵᱟᱝ
ᱦᱳᱭ ᱦᱳᱭ
ᱟᱫᱚ ᱩᱱ ᱡᱚᱠᱷᱚᱱ ᱫᱚ ᱥᱚᱢᱚᱭᱚᱜ ᱜᱮ ᱦᱩᱭᱩᱜᱼᱟ
ᱦᱮ ᱦᱮ ᱟᱫᱚ ᱱᱚᱝᱠᱟ ᱟᱯᱮᱭᱟ ᱚᱱᱛᱮ ᱠᱷᱚᱱ ᱚᱱᱠᱟ ᱦᱳᱭ ᱟᱫᱚ ᱟᱯᱮ ᱚᱱᱛᱮ ᱠᱷᱚᱱᱟᱜ ᱱᱚᱝᱠᱟ ᱢᱮᱱ ᱞᱮᱠᱷᱟᱡ ᱫᱚ ᱤᱭᱟᱹ ᱠᱚᱫᱚ ᱚ ᱤᱭᱟᱹᱭᱟ ᱥᱮ ᱵᱟᱝ ᱚᱱᱟ ᱡᱟᱦᱟᱸ ᱵᱚᱱ ᱢᱮᱛᱟᱜ ᱠᱟᱱᱟ ᱛᱩᱲᱤ ᱠᱚ
ᱪᱮᱫ ᱠᱚ?
ᱛᱩᱲᱤ-ᱛᱩᱲᱤ ᱦᱮᱸ ᱧᱮᱞ ᱠᱮᱫᱟ ᱧᱮᱞ ᱠᱮᱫᱟ ᱵᱤ ᱤᱭᱮᱻ ᱢᱟᱱᱮ ᱠᱚ ᱮᱨ ᱫᱟ ᱚᱱᱠᱟ ᱥᱤ ᱠᱷᱮᱛ ᱨᱮ ᱚᱱᱠᱟ ᱤᱭᱟᱹ ᱛᱮᱠᱚ ᱤᱭᱟᱹ ᱛᱮ ᱰᱟᱝᱨᱟ ᱱᱟᱦᱮᱞ ᱛᱮ ᱾
ᱦᱮᱸ
ᱚᱱᱟ ᱫᱚ ᱤᱭᱟᱹ ᱫᱟᱲᱮ ᱨᱮᱫᱚ ᱵᱟᱹᱧ ᱧᱮᱞ ᱟᱠᱟᱫ ᱜᱮ ᱟᱫᱚ ᱚᱱᱮ ᱡᱟᱦᱟᱸ ᱠᱚᱥᱮᱫ ᱜᱟᱹᱲᱤ ᱠᱚᱛᱮ ᱪᱟᱞᱟᱜ ᱡᱚᱠᱷᱚᱱ ᱵᱟᱠᱷᱟᱱ ᱤᱭᱟᱹ ᱛᱮ ᱪᱟᱞᱟᱜ ᱡᱚᱠᱷᱚᱱ ᱥᱟᱥᱟᱝ ᱜᱮ ᱵᱟᱦᱟ ᱟ ᱠᱚ ᱞᱟᱹᱭᱟ ᱚᱱᱟ ᱫᱚ ᱛᱩᱲᱤ ᱠᱚ ᱪᱟᱥ ᱟᱠᱟᱜ-ᱟ ᱟᱫᱚ ᱪᱮᱫ ᱞᱮᱠᱟ ᱜᱮᱭᱟ ᱱᱟᱦᱱᱟᱜ ᱚᱱᱟ ᱫᱚ ᱵᱟᱹᱧ ᱵᱟᱲᱟᱭᱟ
ᱦᱮᱸᱛᱚ ᱟᱫᱚ ᱚᱱᱟᱦᱚᱜ ᱱᱚᱝᱠᱟ ᱜᱮᱠᱚ ᱪᱟᱥᱟ ᱡᱮᱢᱚᱱ ᱦᱟᱸᱜ ᱚᱱᱠᱟ ᱦᱩᱲᱩ ᱠᱚᱵᱚᱱ ᱪᱟᱥ ᱮᱫᱟ ᱛᱚ ᱚᱱᱟ ᱫᱚ ᱦᱟᱸᱜ ᱫᱟᱜ ᱠᱚᱫᱚ ᱵᱟᱝ ᱞᱟᱹᱠᱛᱤᱭᱟ
ᱚ
ᱚᱱᱟ ᱫᱚ ᱦᱟᱸᱜ ᱜᱷᱩᱴᱩ ᱨᱮᱜᱮ ᱢᱮᱱᱟᱜ-ᱟ ᱟᱱ ᱫᱚ ᱟᱫᱚ ᱡᱮᱢᱚᱱ ᱦᱟᱸᱜ ᱩᱱᱠᱩ ᱫᱚ ᱢᱮᱱ ᱞᱮᱠᱷᱟᱡ ᱫᱟᱜ ᱠᱚ ᱡᱩᱫᱤ ᱠᱚ ᱟᱸᱡᱮᱛᱟ ᱚᱱᱟ ᱨᱮᱫᱚ ᱟᱨᱚ ᱤᱭᱟᱹ ᱟᱜ ᱦᱩᱭᱩᱜᱼᱟ ᱾ ᱦᱮᱪ ᱥᱤᱭᱟᱜ ᱦᱩᱭᱩᱜ-ᱟ ᱾
ᱩᱸᱦ-ᱦᱩᱸ ᱾
ᱟᱨ ᱵᱮᱥ ᱜᱮ ᱦᱩᱭᱩᱜ ᱜᱮᱭᱟ ᱵᱟᱝ?
ᱦᱳᱭ ᱦᱳᱭ ᱵᱮᱥ ᱜᱮᱭᱟ ᱟᱹᱰᱤ ᱡᱟᱹᱥᱛᱤ ᱚᱱᱟ ᱠᱚ ᱞᱮᱱ ᱟᱠᱚ ᱟᱨ ᱠᱚ ᱥᱩᱱᱩᱢᱟ, ᱥᱩᱱᱩᱢ ᱦᱚᱸ ᱫᱚᱢᱮ ᱥᱤᱵᱤᱞᱟ ᱩᱛᱩᱭᱟ ᱠᱚ ᱾ ᱚᱱᱟ
ᱩᱸᱦ-ᱦᱩᱸ ᱾ ᱚᱱᱟ ᱨᱮᱱᱟᱜ ᱜᱮᱠᱚ ᱯᱤᱥᱟᱹᱣᱟ ᱵᱟ
ᱚ ᱾
ᱚᱱᱟ ᱫᱚ ᱪᱮᱫ ᱞᱮᱠᱟᱱ ᱛᱩᱲᱤ ᱠᱚᱪᱚ ᱯᱟᱞᱮ ᱠᱚ ᱯᱤᱥᱟᱹᱣ ᱠᱟᱜ ᱜᱮᱭᱟ ᱥᱮ ᱪᱮᱜ ᱥᱮ ᱪᱮᱜ ᱠᱚᱠᱚ ᱢᱮᱥᱟ ᱠᱟᱜ ᱜᱮ ᱡᱟᱦᱟᱸᱭ ᱡᱟᱦᱟᱸ ᱛᱤᱥ ᱛᱚ ᱚᱱᱟ ᱯᱮᱠᱮᱴ ᱠᱚ ᱨᱟᱲᱟ ᱞᱮᱠᱷᱟᱱ ᱢᱮᱫ ᱠᱚ ᱪᱚᱞᱟᱣ ᱜᱮ ᱵᱩᱡᱷᱟᱹᱣ ᱜᱚᱫᱚᱜᱼᱟ, ᱥᱮ ᱨᱟᱹᱜᱤ ᱜᱮ ᱛᱟᱦᱮᱸ ᱠᱚᱜᱼᱟ ᱯᱟᱞᱮ?
ᱚᱝᱠᱟ ᱢᱮᱱ ᱞᱮᱠᱷᱟᱡ ᱫᱚ ᱱᱟᱦᱟᱜ ᱛᱩᱲᱤ ᱥᱩᱱᱩᱢ ᱫᱚᱦᱟᱸᱜ ᱫᱚᱢᱮ ᱡᱷᱟᱹᱡᱽ ᱟᱹᱱᱤᱡ ᱜᱮᱭᱟ ᱾ ᱢᱮᱜ ᱫᱟᱜ ᱠᱚ ᱡᱚᱨᱚ ᱜᱚᱫᱚᱜ-ᱟ ᱦᱳᱭ ᱥᱮ ᱡᱮᱢᱚᱱ ᱯᱮᱸᱭᱟᱡ ᱠᱚ ᱡᱩᱫᱤ ᱵᱚᱱ ᱜᱮᱜ ᱯᱮᱸᱭᱟᱡᱽ ᱠᱚᱵᱚᱱ ᱜᱮᱫ ᱵᱟᱲᱟ ᱞᱮᱠᱟᱱ ᱚᱱᱟ ᱠᱚᱦᱚᱸ ᱢᱮᱫ ᱫᱚ ᱡᱚᱞᱟᱜ ᱟᱥᱮ ᱟᱨ ᱚᱱᱟ ᱢᱮᱫ ᱫᱟᱜ ᱦᱚᱸᱭ ᱩᱰᱩᱠᱚᱜᱼᱟ
ᱦᱳᱭ ᱦᱳᱭ
ᱦ
ᱟᱫᱚ ᱯᱮᱸᱭᱟᱡᱽ ᱨᱮᱱᱟᱜ ᱫᱚ ᱵᱟᱰᱟᱭ ᱜᱮᱹᱧ ᱚᱱᱟ ᱫᱚ ᱡᱚᱞᱟᱣ ᱜᱮᱭᱟ ᱟᱫᱚ ᱞᱟ, ᱭ ᱤᱧ ᱥᱩᱱᱩᱢ ᱨᱮᱱᱟ ᱫᱚ ᱪᱤᱠᱟᱹᱠᱟ ᱪᱤᱠᱟ, ᱛᱮ ᱡᱚᱞᱟᱣ ᱜᱮᱭᱟ ᱟᱫᱚᱭ ᱞᱟᱹᱭᱟ ᱟᱫᱚ ᱢᱚᱱᱮ ᱨᱮᱜᱮ ᱚᱱᱠᱟ ᱦᱤᱡᱩᱜᱼᱟ ᱦᱚ ᱠᱩᱞᱤ ᱦᱚᱧ ᱠᱩᱞᱤ ᱠᱚ ᱜᱮᱭᱟ ᱯᱟᱞᱮ ᱱᱚᱣᱟ ᱛᱩᱲᱤ ᱫᱚ ᱨᱟᱹᱜᱤ ᱜᱮ ᱛᱟᱦᱮ ᱞᱮᱱᱟ ᱛᱤᱱᱟᱹᱜ
ᱟᱫᱚ ᱚᱱᱟ ᱫᱚ ᱯᱟᱹᱣᱨᱟᱹ ᱞᱮᱠᱟ ᱫᱚ ᱵᱟᱝ ᱵᱩᱵᱩᱞᱟ ᱛᱚ ᱨᱟᱹᱜᱤᱭᱟ ᱪᱤᱠᱟᱹ ᱞᱮᱠᱟᱛᱮ ᱦᱮᱸ ᱾
ᱟᱛᱚ ᱚᱱᱟ ᱥᱩᱱᱩᱢ ᱛᱮᱜᱮ ᱟᱱᱮ ᱠᱚᱭᱚᱜ ᱛᱮᱜᱮ ᱢᱮ ᱫᱟᱜ ᱡᱚᱨᱚᱜ ᱠᱟᱱ ᱮᱱᱠᱷᱟᱡ ᱫᱚ
ᱦᱳᱭ ᱛᱚ
ᱟᱫᱚ ᱟᱯᱮ ᱫᱚ, ᱦᱳᱭ ᱦᱳᱭ ᱾ ᱟᱫᱚ ᱟᱞᱮ ᱥᱮᱱ ᱫᱚ ᱦᱟᱸᱜ ᱚᱱ ᱚᱱᱠᱟ ᱥᱩᱱᱩᱢ ᱠᱚᱨᱮᱱᱟᱜ ᱫᱚ ᱟᱱᱟᱴ ᱠᱚᱫᱚ ᱵᱟᱹᱱᱩᱜ ᱠᱟᱫ ᱛᱟᱞᱮᱭᱟ ᱚᱱᱟ ᱛᱩᱲᱤ ᱥᱩᱱᱩᱢ ᱜᱮᱞᱮ ᱮ ᱵᱩ ᱞᱮᱱ ᱠᱟᱛᱮ ᱞᱮ ᱟᱹᱜᱩ ᱞᱮ ᱦᱮᱸ ᱦᱮᱸ ᱟᱭᱢᱟ ᱫᱤᱱ ᱜᱮ ᱪᱟᱞᱟᱜ ᱛᱟᱞᱮᱭᱟ ᱚᱱᱟ ᱛᱮᱫᱚ ᱾ ᱫᱚᱠᱟᱱ ᱠᱚᱨᱮᱱᱟᱜ ᱠᱮ ᱫᱤᱱ ᱵᱟᱝ
ᱦᱩᱸ ᱮᱱᱠᱷᱟᱡ ᱫᱚ ᱟᱞᱮ ᱫᱚ ᱠᱤᱨᱤᱧ ᱜᱮ ᱫᱤᱱ ᱜᱮ ᱼᱼ ᱠᱤᱨᱤᱧ ᱜᱮ ᱦᱩᱭᱩᱜ ᱜᱮ ᱛᱟᱞᱮᱭᱟ ᱮᱱᱠᱷᱟᱡ ᱫᱚ ᱚᱱᱛᱮ ᱠᱚᱡ ᱜᱮᱞᱮ ᱟᱹᱜᱩᱭᱟ
ᱦᱳᱭ ᱦᱳᱭ ᱟᱫᱚ ᱠᱤᱨᱤᱧ ᱦᱚᱛᱚ ᱞᱟᱹᱠᱛᱤ ᱠᱟᱱ ᱛᱟᱵᱚᱱᱟ ᱵᱟᱠᱷᱟᱡ ᱪᱤᱠᱟᱹ ᱞᱮᱠᱟ ᱛᱮᱵᱚᱱᱼᱼ ᱦᱚᱭ ᱪᱮᱫ ᱵᱤᱱ ᱢᱮᱱ ᱠᱮᱫᱟ
ᱟᱹᱠᱷᱨᱤᱧ ᱠᱮᱭᱟᱯᱮ ᱥᱮ ᱵᱟᱝ -ᱟ
ᱦᱳᱭ ᱦᱳᱭ ᱟᱹᱠᱷᱨᱤᱧ ᱜᱮᱭᱟᱞᱮ ᱚᱝᱠᱟ ᱡᱟᱹᱥᱛᱤ ᱧᱚᱜ ᱡᱚᱫᱤᱼᱼ ᱦᱳᱭ ᱡᱟᱹᱥᱛᱤ ᱧᱚᱜ ᱞᱮ ᱡᱩᱫᱤ ᱞᱮ ᱨᱚᱦᱚᱭ ᱠᱟᱜᱼᱟ ᱟᱫᱚ ᱦᱟᱸᱜ ᱚᱱᱟ ᱫᱚᱞᱮ ᱟᱠᱷᱨᱤᱧᱟ ᱟᱫ ᱦᱟᱜ ᱡᱩᱫᱤ ᱠᱚᱢ ᱧᱚᱜ ᱠᱚᱢ ᱧᱚᱜ ᱞᱮ ᱨᱚᱦᱚᱭ ᱠᱟᱜᱼᱟ ᱟᱫᱚ ᱦᱟᱸᱜ ᱚᱱᱠᱟ ᱜᱮ ᱚᱲᱟᱜ ᱨᱮ ᱡᱚᱢ ᱵᱟᱲᱟ ᱞᱟᱹᱜᱤᱫ ᱞᱮᱱ ᱟᱹᱜᱩ ᱠᱟᱛᱮᱫ ᱩᱛᱩ ᱞᱟᱹᱜᱤᱫ
ᱦᱳᱭ
ᱦᱮᱸ
ᱮᱱᱠᱷᱟᱡ ᱫᱚ ᱟᱞᱮ ᱞᱟᱹᱜᱤᱫ ᱦᱚᱸ ᱢᱤᱫᱴᱤᱡ ᱜᱟᱱ ᱤᱭᱟᱹ ᱠᱟᱜ ᱯᱮ ᱨᱚᱦᱚᱭ ᱠᱟᱜ ᱯᱮ
ᱦᱳᱭ ᱦᱳᱭ ᱟᱫᱚ ᱞᱮ ᱵᱷᱮᱡᱟ ᱟᱯᱮᱭᱟ ᱛᱚ
ᱦᱮᱸ ᱛᱚ ᱟᱫᱚ
ᱦᱮᱸ
ᱟᱞᱮ ᱞᱮ ᱫᱚᱨᱠᱟᱨ ᱜᱚᱫᱚᱜ ᱠᱷᱟᱡ ᱫᱚ ᱟᱫᱚ ᱵᱷᱮᱡᱟ ᱞᱮ ᱠᱷᱟᱱ ᱟᱞᱮᱭᱟᱜ ᱫᱚᱨᱠᱟᱨ ᱛᱟᱦᱮᱸᱱ ᱠᱷᱟᱱ ᱫᱚ ᱞᱮ ᱥᱮᱱ ᱜᱚᱫᱚᱜᱼᱟ ᱜᱮᱭᱟ ᱛᱚᱵᱮ ᱟᱹᱜᱩ ᱜᱚᱫᱟ
ᱟᱫᱚ ᱟᱯᱮ ᱫᱚ ᱦᱟᱸᱜ ᱟᱯᱮ ᱫᱚ ᱦᱟᱸᱜ ᱟᱹᱰᱤ ᱥᱟᱺᱜᱤᱧ ᱨᱮᱱ ᱦᱚᱲ ᱛᱚ ᱪᱤᱠᱟ, ᱠᱟᱛᱮ ᱯᱮ ᱦᱤᱡᱩᱼᱟ ᱟᱞᱮ ᱥᱮ ᱫᱚ
ᱟᱫᱚ ᱪᱮ ᱟᱵᱚᱢᱟ
ᱦᱮᱸ
ᱦᱮᱸ ᱪᱮᱫ ᱤᱧ ᱞᱟᱹᱭᱟ ᱩᱲᱤᱥᱥᱟ ᱡᱷᱟᱲᱠᱷᱚᱸᱰ ᱵᱮᱜᱚᱞ ᱱᱤᱜᱟᱹ ᱜᱮ ᱥᱮ ᱢᱮᱱᱟᱜ ᱵᱚᱱᱟ ᱟᱨ ᱦᱚᱭᱛᱚ ᱦᱚᱲ ᱱᱚᱜᱼᱚᱭ ᱪᱮᱫ ᱤᱧ ᱞᱟᱹᱭᱟ ᱤᱱᱰᱤᱭᱟ ᱵᱟᱦᱨᱮ ᱠᱚ ᱪᱟᱞᱟᱜ ᱦᱟᱱᱟ ᱱᱚᱣᱟ ᱫᱤᱥᱚᱢ ᱦᱟᱱᱟ ᱫᱤᱥᱚᱢ ᱠᱚ ᱪᱟᱞᱟᱜ ᱠᱟᱱᱟ ᱠᱚ ᱪᱟᱞᱟᱣ ᱫᱟᱲᱮᱭᱟᱜ ᱠᱟᱱ ᱜᱮᱭᱟ ᱠᱚ
ᱦᱮᱸ ᱛᱚ
ᱟᱫᱚ ᱡᱚᱛᱚ ᱦᱚᱲ ᱜᱮ ᱨᱮᱸᱜᱮᱡ ᱡᱟᱞᱟ ᱛᱮᱵᱚᱱ ᱪᱟᱞᱟᱜ ᱠᱟᱱᱟ ᱩᱱᱠᱩ ᱫᱚ ᱵᱟᱦᱨᱮ ᱫᱤᱥᱚᱢ ᱛᱮ ᱟᱫᱚ ᱚᱸᱰᱮ ᱫᱚ ᱦᱟᱸᱜ ᱠᱟᱹᱣᱰᱤ ᱠᱚᱫᱚ ᱡᱟᱹᱥᱛᱤ ᱧᱚᱜ ᱧᱟᱢᱚᱜ-ᱟ ᱛᱚ
ᱦᱮᱸᱛᱚ ᱟᱫᱚ ᱱᱚᱣᱟ ᱛᱮᱱᱟᱜ ᱫᱚ ᱚᱱᱠᱟ ᱜᱮ ᱱᱟᱜ ᱪᱟᱞᱟᱣ ᱤᱫᱤᱜ ᱠᱟᱱᱟ ᱟᱨ ᱥᱩᱵᱤᱫᱟ ᱠᱚ ᱛᱟᱦᱮᱸᱱ ᱠᱷᱟᱱ ᱫᱚ ᱵᱷᱮᱡᱟ ᱜᱚᱫ ᱟᱞᱮ ᱯᱮ
ᱦᱳᱭ ᱟᱫᱚ ᱦᱟᱜ ᱚᱱᱠᱟ ᱢᱮᱱ ᱞᱮᱠᱷᱟᱱ ᱫᱚ ᱦᱟᱸᱜ ᱚᱱᱟ ᱡᱟᱦᱟᱸ ᱥᱩᱵᱤᱫᱟ ᱵᱮᱱ ᱢᱮᱛᱟᱜ ᱠᱟᱱᱟ ᱚᱱᱟ ᱫᱚ ᱦᱟᱸᱜ ᱪᱮᱫ ᱠᱚ ᱢᱮᱛᱟᱜᱼᱟ ᱟᱹᱞᱤᱧ ᱫᱚ ᱵᱟᱹᱞᱤᱧ ᱧᱮᱞ ᱵᱤᱰᱟᱹᱣ ᱟᱠᱟᱫᱟ
ᱪᱮᱫ
ᱚᱱᱟ ᱡᱟᱦᱟᱸ ᱵᱤᱱ ᱢᱮᱱ ᱠᱮᱫᱟ ᱱᱤᱛᱚᱜ
ᱥᱩᱵᱤᱫᱷᱟ